ᱦᱮᱸ ᱟᱸᱡᱚᱢᱚᱜ ᱠᱟᱱᱟ ᱜᱚᱝᱠᱮ
ᱟᱪᱪᱷᱟ ᱴᱷᱤᱠᱜᱮᱭᱟ ᱢᱟ ᱞᱟᱹᱭ ᱛᱟᱞᱟᱝ ᱢᱮ ᱛᱟᱦᱞᱮ
ᱟᱸ ᱟᱯᱮᱥᱮᱱ ᱚᱱᱟ ᱯᱚᱨᱤᱵᱮᱥ ᱠᱚ ᱪᱮᱫ ᱞᱮᱠᱟ ᱦᱚᱭ ᱫᱟᱜ ᱵᱟᱲᱟᱭᱮᱫᱟᱭ ᱥᱮ ᱥᱮᱥ ᱜᱼᱟ ᱟᱞᱮᱥᱮᱫ ᱜᱮ ᱦᱟᱸᱜ
ᱵᱟᱝ ᱟᱞᱮ ᱥᱮᱫ ᱦᱚᱸ ᱦᱚᱭ ᱫᱟᱜ ᱫᱚ ᱱᱚᱜᱼᱚᱭ ᱟᱹᱰᱤ ᱡᱟᱹᱥᱛᱤ ᱜᱮ ᱦᱚᱭ ᱫᱟᱜ ᱮᱫᱟᱭ ᱟᱨ ᱧᱮᱞᱚᱜ ᱠᱟᱱᱟ ᱢᱤᱫ ᱥᱚᱯᱛᱟ ᱜᱟᱱ ᱫᱚ ᱱᱚᱝᱠᱟ ᱡᱟᱹᱯᱩᱫ ᱟᱠᱟᱫᱟᱭ ᱞᱟᱹᱭ ᱜᱟᱱᱚᱜᱼᱟ ᱥᱟᱨᱟ ᱜᱟᱹᱲᱤ ᱫᱟᱜ ᱟᱨ ᱫᱟᱜ ᱜᱮ ᱡᱟᱰᱤᱭ ᱫᱟᱭ
ᱚ ᱟᱞᱮ ᱥᱮᱱ ᱦᱚᱸ ᱚᱱᱠᱟᱜᱤ
ᱦᱳᱭ ᱟᱫᱚ ᱱᱚᱶᱟ ᱫᱚ ᱟᱫᱚ ᱵᱚᱨᱥᱟ ᱛᱚ ᱱᱮᱛᱟᱨ ᱫᱚ ᱟᱫᱚ ᱫᱟᱜ ᱡᱟᱹᱲᱤ ᱫᱚ ᱦᱩᱭᱩᱜ ᱜᱮᱭᱟ ᱱᱚᱣᱟ ᱫᱚ᱾ ᱦᱩᱸ, ᱛᱟᱦᱚᱞᱮ ᱚᱲᱟᱜ ᱠᱚᱨᱮ ᱪᱟᱥ ᱵᱟᱥ ᱠᱚ ᱦᱩᱭᱱᱟ?
ᱮᱸᱻ ᱪᱟᱥ ᱵᱟᱥ ᱠᱚᱫᱚ ᱮᱭ ᱛᱚ ᱟᱨᱚᱢᱵᱚ ᱟᱨᱟᱢᱵᱚᱜ ᱠᱟᱱᱟ, ᱥᱩᱫᱷᱩ ᱮᱨ ᱠᱟᱜᱼᱟ ᱞᱮ᱾ ᱛᱚᱲᱟ ᱠᱚᱛᱮᱫ,
ᱟᱪᱷᱟ ᱛᱟᱦᱚᱞᱮ ᱨᱚᱦᱚᱭ ᱠᱚᱫᱚ ᱟᱹᱣᱤᱭᱜᱼᱟ ᱵᱟᱝ?
ᱨᱚᱦᱚᱭ ᱠᱚᱫᱚ ᱟ. ᱣᱨᱤᱭᱟ᱾ ᱟᱯᱮ ᱥᱮᱫ ᱫᱚ?
ᱦᱮᱸ ᱚᱱᱠᱟ ᱜᱮ ᱟᱞᱮ ᱥᱮᱫ ᱦᱚᱸ, ᱪᱟᱥ ᱵᱟᱥ ᱫᱚ ᱚᱱᱠᱟ ᱨᱚᱦᱚᱭ ᱫᱚ ᱱᱟᱦᱟᱜ ᱮᱛᱚᱦᱚᱵ ᱟᱠᱟᱱᱟ, ᱩᱱᱟᱹᱜ ᱢᱟᱱᱮ ᱟᱹᱛᱩ ᱫᱤᱥᱚᱢ ᱨᱮ ᱚᱱᱠᱟ ᱫᱟᱜ ᱵᱟᱹᱱᱩᱜᱼᱟ᱾ ᱛᱟᱨ ᱯᱚᱨ ᱜᱷᱩᱴᱩ ᱜᱤᱭᱟ ᱞᱮᱛᱚ ᱠᱟᱹᱴᱤᱡ, ᱠᱟᱹᱴᱤᱡ ᱟᱞᱮ ᱫᱚ ᱚᱱᱟᱛᱮ ᱚᱱᱛᱮ ᱫᱚ ᱫᱟᱜ ᱠᱚ ᱞᱟᱜᱟᱣ ᱛᱮ ᱟᱹᱰᱤ ᱚᱠᱛᱚ ᱞᱟᱜᱟᱜ ᱜᱮᱭᱟ, ᱡᱟᱦᱟᱸ ᱠᱷᱟᱹᱛᱤᱨ ᱨᱚᱦᱚᱭ ᱠᱚᱫᱚ ᱱᱚᱜ-ᱚᱭ ᱡᱟᱦᱟᱸ ᱵᱟᱹᱭᱦᱟᱹᱲ ᱦᱟᱥᱟ ᱠᱚ ᱛᱟᱦᱮᱸ ᱠᱟᱱᱟ ᱚᱱᱟ ᱠᱚᱫᱚ ᱨᱚᱦᱚᱭ ᱵᱟᱲᱟ ᱦᱩᱭ ᱠᱟᱱ ᱜᱮᱭᱟ, ᱟᱨ ᱜᱷᱩᱴᱩ ᱠᱚᱫᱚ ᱮᱠᱷᱚᱱᱚ ᱢᱮᱱᱟᱜ ᱜᱮᱭᱟ ᱟᱹᱣᱨᱤ ᱨᱚᱦᱚᱭ ᱦᱩᱭᱩᱜᱼᱟ,
ᱚᱸᱟᱯᱮ ᱫᱚ ᱜᱟᱰᱟ ᱱᱟᱹᱭ ᱫᱟᱜ ᱵᱷᱚᱨᱥᱟ ᱥᱮ ᱱᱚᱶᱟ ᱫᱟᱜ ᱥᱮᱨᱢᱟ ᱡᱟᱹᱲᱤ ᱥᱮ ᱥᱟᱵ ᱢᱟᱨᱥᱟᱞ ᱠᱚᱛᱮ?
ᱟᱫᱚ ᱱᱚᱣᱟ ᱵᱚᱨᱥᱟ ᱨᱮᱫᱚ ᱩᱢᱻ ᱥᱟᱵᱢᱟᱨ ᱥᱤᱵᱮᱞ ᱚᱱᱟ ᱠᱚᱜᱮ, ᱫᱚ ᱩᱱᱟᱹᱜ ᱫᱚ ᱵᱚᱨᱥᱟ ᱵᱟᱹᱱᱩᱜᱼᱟ ᱥᱮ ᱜᱟᱰᱟ ᱱᱟᱹᱭ ᱠᱚᱦᱚᱸ ᱚᱱᱠᱟ ᱟᱞᱮ ᱥᱩᱨ ᱥᱩᱯᱩᱨ ᱨᱮᱫᱚ ᱵᱟᱹᱱᱩᱜᱼᱟ᱾ ᱛᱟᱦᱚᱞᱮ ᱱᱚᱶᱟ ᱵᱚᱨᱥᱟ ᱨᱮᱫᱚ ᱟᱥᱚᱜᱼᱟᱞᱮ ᱡᱮ ᱥᱮᱨᱢᱟ ᱠᱷᱚᱱᱟᱜ ᱫᱟᱜ ᱮ ᱡᱟᱹᱲᱤᱭᱟ ᱟᱨ ᱚᱱᱟ ᱫᱟᱜ ᱡᱟᱹᱲᱤ ᱛᱮᱜᱮ ᱨᱚᱦᱚᱭ ᱠᱚᱫᱚ ᱦᱩᱭᱩᱜᱼᱟ,
ᱟᱸ
ᱟᱯᱮ ᱥᱮᱫ ᱜᱮ ᱚᱠᱟ ᱞᱮᱠᱟ?
ᱟᱞᱮ ᱥᱮᱫ ᱫᱚ ᱜᱟᱰᱟ ᱜᱟᱰᱟ ᱠᱚᱦᱚᱸ ᱢᱮᱱᱟᱜᱼᱟ᱾ ᱟᱨ ᱱᱚᱣᱟ ᱥᱮᱨᱢᱟ ᱫᱟᱜ ᱡᱟᱹᱲᱤ ᱛᱮᱦᱚᱸ ᱟᱨ ᱥᱟᱵ ᱢᱟᱨᱥᱟᱞ ᱦᱚᱸ ᱢᱮᱱᱟᱜ ᱜᱮᱭᱟ ᱯᱤᱭᱟ ᱜᱮ, ᱵᱮᱥᱤ ᱫᱚ ᱱᱚᱣᱟ ᱜᱟᱰᱟ ᱫᱟᱜ ᱠᱚᱛᱮ ᱜᱮ, ᱦᱳᱭ ᱛᱚ ᱡᱟᱦᱟᱸ ᱢᱤᱫ ᱢᱤᱫ ᱥᱮᱨᱢᱟ ᱦᱚᱭ ᱛᱳ ᱵᱟᱭ ᱫᱟᱜ ᱞᱮᱜᱟ ᱱᱚᱣᱟ ᱜᱟᱰᱟ ᱫᱟᱜ ᱠᱚᱛᱮ ᱜᱮ ᱪᱟᱥ ᱵᱟᱥ ᱠᱚ ᱦᱩᱭᱮᱱ ᱛᱟᱞᱮᱭᱟ, ᱟᱨ ᱡᱩᱫᱤ, ᱫᱟᱜ ᱠᱮᱭᱟᱭ ᱛᱟᱦᱚᱞᱮ ᱠᱷᱟᱱ ᱱᱟᱣᱟ ᱡᱟᱦᱟᱸ ᱜᱟ ᱵᱤᱨ ᱥᱮᱫ ᱨᱮᱱᱟᱜ ᱫᱟᱜ ᱢᱮᱱᱟᱜᱼᱟ, ᱚᱱᱟ ᱜᱮ ᱞᱤᱸᱜᱤ ᱦᱤᱡᱩᱜᱼᱟ ᱜᱷᱩᱴᱩ ᱥᱮᱫᱨᱮᱞᱮ ᱟᱴᱠᱟᱣ ᱟᱞᱮ ᱫᱟᱜ, ᱟᱫᱚ ᱜᱷᱩᱴᱩ ᱥᱮᱫ ᱨᱮᱱᱟᱜ ᱵᱟᱹᱫᱽ ᱠᱚᱨᱮ, ᱚᱱᱟ ᱡᱟᱦᱟᱸ ᱫᱚᱨᱠᱟᱨᱚᱜᱼᱟ ᱚᱱᱛᱮ ᱫᱟᱜ ᱦᱚᱸ ᱯᱩᱨᱚ ᱱᱟᱭ, ᱟᱨ ᱵᱟᱹᱠᱤ ᱞᱟᱛᱟᱨ ᱥᱮᱱ ᱢᱟᱛᱚ ᱦᱤᱡᱩᱜ, ᱠᱟᱱ ᱜᱮᱭᱟ ᱦᱚᱸ ᱚᱱᱠᱟ ᱜᱮ,
ᱟᱫᱚ ᱚᱱᱠᱟ ᱜᱮ ᱟᱞᱮ ᱱᱚᱣᱟ ᱠᱚᱨᱮ ᱦᱚᱸ ᱡᱟᱦᱟᱸ ᱵᱤᱨ ᱡᱚᱱᱠᱟᱭ ᱫᱟᱜ ᱞᱮᱠᱷᱟᱱ, ᱵᱤᱨ ᱠᱷᱚᱱᱟᱜ ᱟᱨ ᱵᱟᱝ ᱟᱨ ᱦᱚᱸ ᱟᱞᱮ ᱠᱷᱚᱱ ᱪᱮᱛᱟᱱ ᱥᱮᱫ ᱠᱷᱚᱱ ᱡᱟᱦᱟᱸ ᱫᱟᱜ ᱠᱚ ᱞᱤᱸᱜᱤ ᱦᱤᱡᱩᱜᱼᱟ, ᱚᱱᱟ ᱫᱟ ᱟᱠᱚ ᱫᱚ ᱟᱫᱚᱭ ᱪᱮᱛᱟᱱ ᱵᱟᱸᱫ ᱨᱮ ᱛᱚᱵᱟᱜᱼᱟ ᱟᱨ ᱚᱱᱟ ᱵᱟᱸᱫ ᱠᱷᱚᱱᱟᱜ ᱜᱮ ᱟᱫᱚ ᱵᱩᱞᱟᱹᱱ ᱢᱮᱱᱟᱜ ᱟᱠᱟᱫᱟ ᱟᱫᱚ ᱚᱱᱟ ᱵᱩᱞᱟᱹᱱ ᱨᱮᱱᱟᱜ ᱫᱟᱜ ᱛᱮᱜᱮ ᱪᱟᱥ ᱠᱚᱫᱚ ᱦᱩᱭᱩᱜ ᱜᱮᱭᱟᱹ᱾
ᱚ ᱟᱯᱮ ᱥᱮᱫ ᱫᱚ ᱪᱮᱫ ᱦᱩᱲᱩ ᱠᱚᱯᱮ ᱪᱟᱥ ᱜᱮᱭᱟ ᱵᱮᱥᱤ?
ᱚᱱᱠᱟ ᱟᱞᱮ ᱥᱮᱫ ᱫᱚ ᱥᱚᱨᱱᱚ ᱜᱮ ᱡᱚᱛᱚ ᱠᱷᱚᱱ ᱡᱟᱹᱥᱛᱤ ᱠᱚ ᱪᱟᱥᱟ᱾ ᱪᱮᱫᱟᱜ ᱥᱮ ᱚᱱᱠᱟ ᱡᱟᱹᱥᱛᱤ ᱫᱟᱜᱟᱭ ᱛᱟᱨᱯᱚᱨ ᱵᱟᱹᱫᱽ ᱨᱮᱦᱚᱸ ᱟᱹᱰᱤ ᱡᱟᱹᱥᱛᱤ ᱫᱤᱱ ᱜᱮ ᱫᱟᱜ ᱠᱚ ᱛᱚᱸᱵᱟ ᱛᱟᱦᱮᱱᱟ᱾ ᱟᱫᱚ ᱚᱱᱟ ᱠᱷᱟᱹᱛᱤᱨ ᱛᱮ ᱥᱚᱨᱱᱚ ᱦᱩᱲᱩ ᱜᱮ ᱟᱹᱰᱤ ᱡᱟᱹᱥᱛᱤ ᱠᱚ ᱨᱚᱦᱚᱭ ᱜᱮᱭᱟ᱾ ᱟᱨ ᱵᱟᱠᱷᱟᱱ ᱩᱱᱠᱩ ᱟᱜ ᱡᱟᱦᱟᱸ ᱮᱴᱟᱜ ᱮᱴᱟᱜ ᱦᱩᱲᱩ ᱠᱚ ᱢᱮᱱᱟᱜᱼᱟ, ᱯᱮᱚᱨᱟᱭ ᱦᱮᱱᱟᱜ-ᱟ ᱛᱟᱨᱯᱚᱨ ᱥᱚᱢᱟᱥᱤᱨᱤ ᱛᱟᱨᱯᱚᱨ ᱞᱚᱞᱟᱴ ᱱᱚᱣᱟ ᱠᱚ ᱦᱩᱲᱩ ᱠᱚᱫᱚ ᱠᱚᱢ ᱫᱤᱱ ᱨᱮᱱᱟᱜ ᱦᱩᱲᱩ ᱛᱚ, ᱟᱫᱚ ᱩᱱᱟᱹᱜ ᱦᱟᱹᱵᱤᱡ ᱛᱮᱫᱚ ᱫᱟᱜ ᱠᱚ ᱵᱟᱭ ᱵᱚᱱᱫᱚᱭ ᱜᱮᱭᱟ ᱢᱟᱱᱮ ᱢᱟᱱᱮ ᱫᱟᱜ ᱛᱟᱦᱮᱱ ᱜᱮᱭᱟ ᱵᱟ. ᱫᱽ ᱛᱟᱦᱚᱞᱮ ᱚᱱᱟ ᱦᱩᱲᱩ ᱠᱚᱫᱚ ᱵᱤᱞᱤ ᱠᱟᱛᱮᱫ, ᱮᱱᱛᱮ ᱨᱮᱦᱚᱸ ᱵᱟᱹᱫᱽ ᱨᱮ ᱫᱟᱜ ᱛᱟᱦᱮᱸ ᱞᱮᱱ ᱠᱷᱟᱱ ᱫᱚ ᱚᱥᱩᱵᱤᱫᱟᱜᱼᱟ ᱠᱟᱹᱴᱤᱡ ᱤᱨ ᱠᱚᱨᱮ, ᱚᱱᱟ ᱠᱷᱟᱛᱤᱨ ᱜᱮ ᱥᱚᱨᱱᱚ ᱦᱳᱲᱳ ᱜᱮ ᱟᱹᱰᱤ ᱡᱟᱥᱛᱤ ᱠᱚ ᱨᱚᱦᱚᱭᱟ
ᱚ
ᱟᱫᱚ ᱟᱯᱮ ᱚᱱᱟ ᱠᱚᱨᱮ ᱟᱯ ᱟᱯᱮ ᱚᱱᱟ ᱠᱚᱨᱮ ᱪᱮᱫ ᱚᱱᱠᱟ ᱢᱟᱱᱮ ᱡᱚᱞᱟ ᱡᱟᱭᱜᱟ ᱥᱮ ᱜᱷᱩᱴᱩ ᱡᱟᱭᱜᱟ ᱠᱟᱱ ᱛᱟᱯᱮᱭᱟ
ᱟᱞᱮ ᱥᱮᱫ ᱫᱚ ᱡᱩᱫᱤ ᱢᱤᱫᱴᱟᱝ ᱢᱟᱱᱮ ᱢᱤᱫ ᱴᱟᱝ ᱠᱟᱞᱯᱚᱱᱤᱠ ᱪᱤᱛᱚᱨ ᱞᱮᱠᱟ ᱡᱩᱫᱤ ᱞᱤᱧ ᱞᱟᱹᱭᱟ᱾ ᱢᱤᱫ ᱴᱟᱝ ᱵᱤᱨ ᱢᱮᱱᱟᱜᱼᱟ ᱵᱤᱨ ᱛᱟ ᱯᱚᱨᱮ ᱟᱞᱮ ᱟᱹᱛᱩ ᱢᱮᱱᱟᱜᱼᱟ ᱟᱹᱛᱩ ᱱᱚᱣᱟ ᱫᱷᱟᱨᱮ ᱢᱮᱱᱟᱜᱼᱟ ᱵᱟᱹᱫ ᱵᱟᱹᱭᱦᱟᱹᱲ ᱠᱚ᱾ ᱟᱨ ᱢᱮᱱᱟᱜᱼᱟ ᱜᱟᱲᱟ ᱪᱟᱞᱟᱣ ᱟᱠᱟᱱᱟ
ᱟᱪᱪᱷᱟ
ᱚᱱᱠᱟᱜᱮ ᱚᱱᱟ ᱡᱟᱦᱟᱸ ᱪᱚᱴ ᱪᱚᱴ ᱥᱮᱫ ᱨᱮ ᱢᱮᱱᱟᱜᱼᱟ ᱜᱷᱩᱴᱩ ᱜᱷᱩᱴᱩ ᱡᱟᱭᱜᱟ ᱨᱮ ᱚᱱᱟ ᱠᱚᱨᱮ ᱜᱷᱩᱴᱩ ᱨᱮᱱᱟᱜ ᱠᱚᱨᱮᱞᱮ ᱪᱟᱥᱟ ᱞᱮ ᱜᱷᱩᱴᱩᱨ ᱨᱮ ᱪᱮᱫ ᱠᱚ ᱪᱟᱥᱟ ᱦᱤᱲᱤᱧ ᱠᱮᱜᱼᱟ ᱞᱤᱧ ᱚᱱᱟ ᱛᱚ ᱱᱚᱶᱟ ᱴᱤᱠ ᱠᱟᱛᱷᱟ ᱦᱮᱥᱮ ᱾
ᱦᱳᱭ ᱦᱳᱭ ᱞᱚᱞᱟᱴ ᱚᱱᱟ ᱠᱚ ᱢᱟᱱᱮ ᱜᱚᱴᱨᱟ ᱦᱳᱲᱳ ᱡᱟᱦᱟᱸ ᱠᱚ ᱞᱟᱹᱭᱫᱟ ᱠᱚᱢ ᱫᱤᱱ ᱛᱮ ᱡᱟᱦᱟᱸ ᱠᱚ ᱦᱩᱭᱩᱜᱼᱟ᱾
ᱚᱱᱮ ᱜᱷᱩᱴᱩ ᱨᱮᱱᱟᱜ ᱜᱷᱩᱴᱩ ᱨᱮᱞᱮ ᱨᱚᱦᱚᱭ ᱠᱟᱜᱼᱟᱞᱮ ᱟᱨ ᱫᱟᱜ ᱨᱮᱱᱟᱜ ᱫᱚ ᱫᱟᱜ ᱨᱮ ᱟᱨ ᱟᱞᱮ ᱟᱛᱳ ᱥᱮᱱ ᱫᱚ ᱥᱚᱨᱱᱚ ᱟᱨ ᱱᱚᱣᱟ ᱞᱚᱞᱟᱴ ᱜᱮ ᱡᱟᱹᱥᱛᱤ ᱡᱟᱥᱚᱜᱼᱟ᱾ ᱵᱟᱫᱥᱟ ᱵᱷᱳᱜᱽ ᱫᱚ ᱢᱤᱫᱴᱟᱝ ᱵᱟᱨᱭᱟ ᱚᱲᱟᱜ ᱠᱚᱜᱮ ᱠᱤᱱᱛᱩ ᱡᱟᱦᱟᱸ ᱟᱥᱮ ᱯᱟᱥᱮ ᱟᱹᱛᱩ ᱠᱚ ᱢᱮᱱᱟᱜ-ᱟ ᱚᱱᱟ ᱫᱚ ᱵᱟᱫᱥᱟ ᱵᱷᱳᱜᱽ ᱜᱮ ᱡᱟᱹᱥᱛᱤ ᱠᱚ ᱪᱟᱥᱟ
ᱢᱟᱪᱷᱟ ᱫᱚ ᱵᱟᱫᱥᱟ ᱵᱷᱳᱜᱽ ᱦᱚᱲᱳ ᱠᱚᱫᱚ ᱚᱱᱟ ᱫᱚ ᱚᱱᱟ ᱦᱚᱸ ᱵᱷᱟᱜᱮ ᱦᱚᱲᱳ ᱠᱟᱱᱟ ᱮᱱᱠᱷ ᱚᱱᱟ ᱫᱚ ᱦᱩᱰᱤᱧ ᱦᱩᱰᱤᱧ ᱟᱨ ᱨᱟᱣᱟᱞ ᱜᱮᱭᱟ ᱛᱚ ᱟᱫᱚ ᱚᱱᱟ ᱠᱷᱟᱹᱛᱤᱨ ᱛᱮᱦᱚᱸ ᱦᱳᱭᱛᱚ ᱤᱧ ᱦᱚᱸ ᱚᱱᱟ ᱠᱚᱨᱮ ᱫᱚ ᱩᱱᱟᱹᱜ ᱟᱞᱮ ᱱᱚᱣᱟ ᱯᱟᱦᱴᱟ ᱫᱚ ᱚᱱᱠᱟ ᱵᱟᱝ ᱠᱚ ᱨᱚᱦᱚᱭ ᱜᱮᱭᱟ ᱟᱨ ᱞᱟᱹᱭ ᱟᱠᱚ ᱵᱟᱠᱥᱟ ᱵᱷᱳᱜᱽ ᱠᱟᱱᱟ ᱦᱳᱲᱳ ᱫᱚ ᱪᱟᱣᱞᱮ ᱠᱟᱛᱮᱫ ᱡᱩᱫᱤ ᱟᱹᱠᱷᱨᱤ ᱧᱟᱢ ᱠᱤ ᱦᱳᱲᱳ ᱦᱚᱸ ᱡᱩᱫᱤᱢ ᱟᱹᱠᱷᱨᱤᱧᱟ ᱟᱹᱰᱤ ᱡᱟᱹᱥᱛᱤ᱾ ᱠᱟᱹᱣᱰᱤ ᱠᱚ ᱧᱟᱢᱚᱜ ᱜᱮᱭᱟ ᱚᱱᱟ ᱨᱮᱱᱟᱜ
ᱦᱚ ᱦᱮᱸ, ᱚᱱᱟ ᱟᱞᱮ ᱥᱮᱱ ᱫᱚ ᱢᱤᱫᱴᱟᱝ ᱠᱟᱨᱚᱱ ᱫᱚ ᱦᱩᱭᱩᱜ ᱠᱟᱱᱟ ᱚᱱᱟ ᱴᱟᱜ ᱵᱟᱠᱚ ᱠᱚ ᱪᱟᱥ ᱜᱮᱭᱟ ᱠᱚ ᱚᱱᱟ ᱫᱚ ᱠᱷᱩᱵ ᱩᱥᱩᱞ ᱩᱥᱩᱞ ᱞᱚᱜᱼᱟ ᱛᱚ ᱢᱟᱱᱮ ᱦᱳᱭ ᱞᱮᱱᱠᱷᱟᱱ ᱜᱮ ᱮᱠᱫᱚᱢ ᱡᱷᱚᱛᱚ ᱜᱤᱛᱤᱡ ᱜᱤᱛᱤᱡ ᱪᱟᱵᱟᱜ᱾ ᱟᱨ ᱜᱤᱛᱤᱡ ᱞᱮᱱ ᱠᱷᱟᱱ ᱡᱚᱛᱚ ᱮᱠᱫᱚᱢ ᱞᱚᱦᱚᱫ ᱪᱟᱵᱟᱜᱼᱟ ᱟᱨ ᱥᱮᱭᱟ ᱪᱟᱵᱟᱜ ᱜᱮᱭᱟ ᱚᱱᱟ ᱠᱚ ᱠᱟᱨᱚᱱ ᱠᱚᱛᱮ ᱟᱨ ᱡᱟᱦᱟᱭ ᱠᱚ ᱯᱷᱟᱸᱠᱟ ᱡᱟᱭᱜᱟ ᱨᱮ ᱛᱚ ᱥᱮ ᱦᱩᱭ ᱞᱮᱱ ᱠᱷᱟᱱ ᱜᱮ ᱠᱟᱹᱴᱤᱡ ᱪᱩᱞᱩᱝ ᱜᱩᱲᱫᱩ ᱪᱟᱵᱟᱜᱼᱟ ᱡᱚᱛᱚ ᱜᱤᱛᱤᱡ ᱪᱟᱵᱟᱜᱼᱟ᱾ ᱚᱱᱟ ᱠᱷᱟᱹᱛᱤᱨ ᱠᱚᱢ ᱠᱚ ᱪᱟᱥ ᱜᱮᱭᱟ ᱠᱚ
ᱦᱚᱭ ᱦᱚᱭ ᱚᱱᱠᱟᱜ ᱜᱮ ᱱᱚᱣᱟ ᱠᱚᱨᱮ ᱦᱚᱸ ᱦᱚᱭ ᱫᱟᱜ ᱠᱚᱫᱚ ᱟᱹᱰᱤ ᱡᱟᱹᱥᱛᱤ ᱜᱮ ᱦᱩᱭᱩᱜ ᱜᱮᱭᱟ ᱟᱫᱚ ᱚᱱᱟ ᱠᱷᱟᱹᱛᱤᱨ ᱦᱚᱸ ᱵᱟᱝ ᱠᱚ ᱨᱚᱦᱚᱭ ᱜᱮᱭᱟ
ᱦᱮᱸ
ᱛᱟᱦᱚᱞᱮ ᱥᱚᱵ ᱥᱚᱵᱽᱡᱤ ᱠᱚ ᱠᱚ ᱨᱚᱦᱚᱭ ᱜᱮ ᱵᱚᱨᱥᱟ ᱨᱮ ᱟᱯᱮ ᱚᱱᱟ ᱠᱚᱨᱮ?
ᱟᱞᱮ ᱚᱱᱛᱮ ᱫᱚ ᱟᱞᱮ ᱱᱚᱛᱮ ᱫᱚ ᱩᱱᱟᱹᱜ ᱫᱚ ᱵᱟᱠᱚ ᱪᱟᱥ ᱜᱮᱭᱟ ᱠᱚ ᱥᱚᱵᱽᱡᱤ ᱠᱚᱫᱚ, ᱥᱚᱵᱽᱡᱤ ᱵᱚᱞ ᱛᱮ ᱚᱱᱟ ᱦᱚᱲ ᱟᱠᱷᱨᱤᱧ ᱞᱮᱠᱟ ᱫᱚ ᱩᱱᱟᱹᱜ ᱫᱚ ᱵᱟᱝ ᱦᱚᱭᱛᱚ ᱚᱲᱟᱜ ᱪᱟᱞᱟᱣ ᱞᱮᱠᱟ ᱦᱚᱭᱛᱚ ᱚᱲᱟᱜ ᱪᱟᱞᱟᱣ ᱞᱮᱠᱟ, ᱦᱚᱭ ᱛᱚᱡᱮᱢᱚᱱ ᱚᱱᱟ ᱠᱳᱨᱳᱱᱟ ᱯᱮᱱᱰᱟᱢᱤᱠ ᱡᱮᱢᱚᱱ ᱦᱮᱡ ᱮᱱᱟ᱾ ᱚᱱᱠᱟ ᱥᱚᱢᱚᱥᱥᱟ ᱨᱮ ᱡᱮᱢᱚᱱ ᱵᱟᱠᱚ ᱯᱟᱲᱟᱜ ᱢᱟᱠᱚ
ᱟᱪᱷᱟ ᱢᱟᱱᱮ ᱚᱲᱟᱜ ᱨᱮ ᱩᱛᱩ ᱡᱚᱢ ᱞᱟᱹᱜᱤᱫ ᱛᱮ ᱡᱟᱦᱟᱸ ᱠᱟ ᱡᱟᱦᱟᱸ ᱛᱤᱱᱟᱹᱜ ᱞᱟᱹᱠᱛᱤᱜ-ᱟ ᱚᱱᱠᱟ ᱜᱮᱠᱚ ᱨᱚᱦᱚᱭ ᱵᱟᱲᱟᱭ ᱜᱮᱭᱟ ᱵᱟᱝ
ᱦᱳᱭ ᱟᱨ ᱟᱞᱮ ᱱᱚᱛᱮ ᱫᱚ ᱦᱚᱲᱟᱜ ᱫᱚ ᱡᱟᱭᱜᱟ ᱫᱚ ᱩᱱᱟᱹᱜ ᱫᱚ ᱵᱟᱹᱱᱩᱜ ᱛᱟᱠᱚᱣᱟ ᱡᱮ ᱠᱷᱩᱵ ᱢᱟᱨᱟᱝ ᱮᱨᱤᱭᱟ ᱨᱮ ᱪᱟᱥᱟ ᱠᱚ ᱟᱨ ᱟᱠᱷᱨᱤᱧ ᱟᱠᱚ ᱡᱟ ᱡᱟᱭᱜᱟ ᱢᱮᱱᱟᱜ ᱛᱟᱠᱚᱣᱟ ᱚᱱᱟ ᱠᱚᱨᱮ ᱜᱮ ᱦᱩᱲᱩ ᱠᱚ ᱪᱟᱥᱟᱠᱚ᱾ ᱟᱨ ᱤᱱᱟᱹ ᱛᱮᱜᱮ ᱥᱚᱝᱥᱟᱨ ᱠᱚ ᱪᱟᱞᱟᱜᱼᱟ᱾
ᱦᱳᱭ ᱦᱳᱭ ᱟᱫᱚ ᱟᱵᱚ ᱢᱟ ᱡᱚᱛᱚ ᱪᱟᱹᱥᱤ ᱚᱲᱟᱜ ᱨᱮᱱ ᱜᱤ ᱫᱨᱟᱹ ᱠᱟᱱᱟ ᱵᱚᱱ ᱟᱫᱚ ᱪᱟᱥᱵᱟᱥ ᱠᱚᱫᱚ ᱮᱠᱟᱞ ᱥᱮᱲᱟ ᱠᱟᱜ ᱟᱫᱚ ᱟᱢ ᱫᱚ ᱪᱟᱥ ᱵᱟᱟᱥ ᱠᱚᱫᱚᱢ ᱵᱟᱲᱟᱭ ᱜᱮᱛᱚ ᱦᱳᱲᱳ ᱢᱟᱱᱮ ᱨᱚᱦᱚᱭ ᱱᱚᱣᱟ ᱠᱚ ᱟᱨ ᱵᱟᱝ ᱱᱟᱦᱮᱞ ᱥᱤᱭᱳᱜ ᱱᱚᱣᱟ ᱠᱚᱢ ᱵᱟᱲᱟᱭᱟ ᱥᱮ ᱵᱟᱝ?
ᱦᱮᱸ ᱢᱚᱴᱟ ᱢᱩᱴᱤ ᱫᱚᱧ ᱵᱟᱲᱟᱭ ᱜᱮᱭᱟ᱾ ᱩᱱᱟᱹᱜ ᱵᱷᱟᱹᱜᱤ ᱞᱮᱠᱟ ᱦᱚᱸ ᱵᱟᱝᱟ ᱜᱤᱫᱽᱨᱟᱹ ᱠᱷᱚᱱ ᱵᱷᱟᱜᱤ ᱵᱟᱡ ᱫᱚᱧ ᱛᱟᱦᱮᱭᱟ᱾ ᱵᱟᱲᱟᱭ ᱜᱤᱭᱟᱹᱧ ᱠᱟᱹᱴᱤᱡ ᱢᱳᱴᱟᱢᱩᱴᱤ᱾
ᱦᱳᱭ ᱟᱫᱚ, ᱛᱟᱭᱚᱢ ᱫᱟᱨᱟᱢ ᱛᱮ ᱡᱩᱫᱤ, ᱚᱝᱠᱟ ᱪᱟᱥᱵᱟᱥ ᱨᱮ ᱠᱟᱹᱢᱤ ᱦᱳᱭᱳᱜ ᱠᱷᱟᱱ᱾ ᱠᱟᱹᱴᱤᱡ ᱫᱚ ᱥᱮᱬᱟ ᱫᱚᱦᱚ ᱞᱟᱹᱠᱛᱤ ᱠᱟᱱ ᱜᱮᱭᱟ᱾
ᱩ ᱟ ᱮᱠᱫᱚᱢ ᱡᱮ ᱵᱟᱹᱧ ᱵᱟᱲᱟᱭᱟ ᱚᱱᱠᱟ ᱫᱚ ᱵᱟᱝᱟ ᱵᱟᱲᱟᱭ ᱫᱩᱧ ᱵᱟᱲᱟᱭᱟ ᱾ ᱡᱟᱦᱟ ᱢᱤᱫᱴᱮᱱ ᱛᱟᱦᱮᱱᱟ ᱥᱮ ᱮᱠᱫᱚᱢ ᱮ ᱛᱷᱤᱭᱳᱨᱤ ᱵᱟᱲᱟᱭ ᱚᱱᱟ ᱛᱷᱤᱭᱳᱨᱤ ᱵᱟᱲᱟᱭ ᱫᱚ ᱢᱮᱱᱟᱜᱼᱟ᱾ ᱯᱨᱮᱠᱴᱤᱠᱮᱞ ᱫᱚ ᱩᱱᱟᱹᱜ ᱢᱟᱱᱮ ᱦᱟᱨᱰ ᱣᱟᱨᱠ ᱠᱟᱹᱵᱤ ᱞᱮᱠᱟ ᱫᱚ ᱵᱟᱝ ᱪᱟᱞᱟᱣ ᱦᱳᱭ ᱠᱟᱱᱟ ᱾
ᱟᱪᱪᱷᱟ ᱮᱱᱠᱷᱟᱱ ᱵᱟᱰᱟᱭ ᱫᱚ ᱢᱮᱱᱟᱜᱼᱟ ᱡᱟᱦᱟᱸ ᱛᱤᱥ ᱡᱩᱫᱤ ᱪᱟᱥᱵᱟᱥ ᱨᱮ ᱞᱟᱜᱟᱣ ᱦᱳᱭᱳᱜ ᱠᱷᱟᱱ ᱚᱱᱟ ᱫᱚ ᱜᱟᱱᱚᱜ ᱜᱮᱭᱟ ᱟᱨᱠᱤ ᱾
ᱦᱚᱸ ᱜᱟᱱᱚᱜᱼᱟ᱾
ᱦᱳᱭ ᱱᱤᱡᱮ ᱦᱚᱸ ᱚᱱᱠᱟ ᱜᱮ ᱦᱟᱱᱮ ᱦᱩᱰᱤᱧ ᱠᱷᱚᱱᱟᱜ ᱜᱮ ᱵᱟᱭᱨᱮ ᱨᱮ ᱛᱟᱦᱮᱸ ᱛᱟᱦᱮᱸ ᱛᱮ ᱛᱚ ᱟᱫᱚ ᱚᱠᱟ ᱫᱚ ᱚᱥᱩᱵᱤᱫᱷᱟ ᱫᱚ ᱦᱳᱭᱳᱜ ᱜᱮᱭᱟ ᱠᱟᱹᱴᱤᱡ ᱫᱚ ᱾ ᱚᱲᱟᱜ ᱠᱚᱨᱮ ᱡᱩᱫᱤ ᱡᱟᱹᱥᱛᱤ ᱵᱟᱢ ᱛᱟᱦᱟᱱᱟ ᱛᱟᱦᱚᱞᱮ ᱪᱟᱥᱵᱟᱥ ᱥᱟᱶ ᱫᱚ ᱠᱟᱹᱴᱤᱡ ᱥᱟᱦᱟᱣ ᱨᱮ ᱛᱟᱦᱮᱸ ᱞᱮᱱᱠᱷᱟᱱ ᱫᱚ ᱚᱱᱟ ᱠᱚᱫᱚ ᱦᱳᱭᱳᱜ ᱜᱮᱭᱟ ᱾
ᱦᱚᱭ ᱦᱚᱭ ᱦᱤᱛᱚᱜ ᱟᱨ ᱠᱟᱹᱴᱤᱜ ᱞᱤᱧ ᱞᱟᱹᱭᱟᱞᱤᱧ ᱾ ᱢᱟᱱᱮ ᱱᱚᱣᱟ ᱛᱚᱜ ᱪᱟᱥᱵᱟᱥ ᱨᱮᱱᱟᱜ ᱟᱞᱯᱷᱟ ᱫᱚ ᱠᱟᱹᱴᱤᱡ ᱮᱴᱟᱜ ᱴᱚᱯᱤᱠ ᱱᱤᱭᱮᱛᱮᱵᱚᱱ ᱨᱚᱲ ᱞᱮᱜᱮ ᱱᱤᱛᱚᱜ᱾ ᱦᱩᱸ ᱱᱤᱭᱟᱹ ᱚᱞᱚᱜ ᱯᱟᱲᱦᱟᱣ ᱵᱮᱯᱟᱨ ᱛᱮ ᱱᱤᱛᱚᱜ ᱢᱟ ᱵᱟᱹᱭ ᱵᱟᱹᱭ ᱛᱮ ᱢᱟᱱᱮ ᱡᱩᱜᱽ ᱢᱟ ᱵᱚᱫᱚᱞ ᱤᱫᱤᱜ ᱠᱟᱱᱟ ᱦᱚᱭᱛᱚ ᱡᱟᱦᱟᱸᱭ ᱦᱚᱭᱛᱚ ᱟᱹᱰᱤ ᱢᱟᱱᱮ ᱥᱚᱢᱯᱚᱫ ᱠᱚ ᱛᱟᱦᱮᱱ ᱛᱟᱭ ᱨᱮᱦᱚᱸ ᱚᱞᱚᱜ ᱯᱟᱲᱦᱟ ᱵᱟᱝ ᱢᱟᱱᱮ ᱵᱟᱭ ᱵᱟᱲᱟᱭᱟ ᱡᱩᱫᱤ ᱟᱹᱰᱤ ᱟᱹᱰᱤ ᱦᱚᱲ ᱠᱚᱴᱷᱮᱱ ᱮᱲᱮ ᱪᱚᱜ ᱜᱮᱭᱟ ᱠᱚ᱾ ᱢᱟᱱᱮ ᱪᱮᱜ ᱞᱮᱠᱟ ᱞᱟᱭᱤᱱ ᱛᱮ ᱯᱟᱲᱦᱟᱣ ᱞᱮᱱᱠᱷᱟᱱ ᱡᱮ ᱦᱚᱲ ᱠᱚ ᱩ ᱮᱠᱴᱩ ᱪᱟᱞᱟᱠ ᱧᱚᱜᱚᱜ ᱟᱠᱚ ᱡᱮ ᱚᱱᱞᱟᱭᱤᱱ ᱛᱮᱦᱚᱸ ᱵᱟᱠᱚ ᱯᱷᱚᱨᱚᱴ ᱫᱟᱲᱮᱭᱟ ᱠᱚᱣᱟᱠᱚ ᱾ ᱟᱨ ᱱᱚᱣᱟ ᱚᱯᱷ ᱞᱟᱭᱤᱱ ᱛᱮ ᱦᱩᱭ ᱛᱩᱦᱩ ᱵᱟᱠᱚ ᱥᱟᱭᱤᱱ ᱪᱚ ᱠᱚᱣᱟ ᱠᱚ ᱾ ᱚᱱᱟ ᱫᱚ ᱪᱮᱫ ᱠᱟᱞ ᱢᱟᱱᱮ ᱪᱮᱫ ᱞᱟᱭᱤᱱ ᱛᱮ ᱯᱟᱲᱦᱟᱣ ᱞᱮᱱᱠᱷᱟᱱ ᱫᱚ ᱵᱷᱟᱜᱮ ᱠᱚᱜᱼᱟ᱾
ᱟᱫᱚ ᱟᱫᱚ ᱩᱱᱟᱹᱜ ᱫᱚ ᱵᱟᱰᱟᱭ ᱵᱟᱹᱱᱩᱜᱼᱟ ᱟᱫᱚ ᱮᱱᱠᱷᱟᱱ ᱚᱞ ᱯᱟᱲᱦᱟᱣ ᱫᱚ ᱮᱠᱟᱞ ᱞᱟᱹᱠᱛᱤ ᱠᱟᱱᱟ ᱱᱚᱣᱟ ᱫᱚᱧ ᱢᱮᱱᱟ ᱡᱮ ᱟᱢ ᱢᱟᱱᱮ ᱪᱟᱞᱟᱠ ᱪᱳᱛ ᱛᱩᱨ ᱡᱩᱫᱤ ᱵᱮᱱᱟᱣ ᱥᱟᱱᱟ ᱢᱮᱠᱷᱟᱱ ᱛᱚᱵᱮ ᱠᱷᱟᱱ ᱟᱢᱫᱚ ᱤᱧ ᱫᱩᱧ ᱢᱮᱱᱟ ᱡᱟᱦᱟᱱᱟᱜ ᱞᱟᱭᱤᱱ ᱛᱮ ᱡᱩᱫᱤᱢ ᱯᱟᱲᱦᱟᱜᱼᱟ ᱮᱱᱠᱷᱟᱱ ᱫᱚ ᱫᱩᱱᱤᱭᱟᱹ ᱨᱮᱱ ᱦᱚᱲ ᱥᱟᱶ ᱢᱮᱥᱟ ᱠᱟᱛᱮᱫ ᱟᱨ ᱵᱟᱝ ᱟᱨᱚ ᱮᱴᱟᱜ ᱮᱴᱟᱜ ᱦᱩ ᱜᱟᱛᱟᱠ ᱨᱮᱱ ᱟᱵᱚ ᱥᱟᱱᱛᱟᱲ ᱵᱟᱫ ᱠᱟᱛᱮᱜ ᱮᱴᱟᱜ ᱜᱟᱛᱟᱠ ᱨᱮᱱ ᱦᱚᱲ ᱠᱚ ᱥᱟᱶ ᱡᱩᱫᱤ ᱟᱢ ᱢᱮᱥᱟᱢ ᱛᱟᱦᱮᱱᱟ᱾ ᱛᱚᱵᱮ ᱠᱷᱟᱱ ᱟᱢ ᱫᱚ ᱟᱹᱰᱤ ᱱᱟᱣᱟ ᱱᱟᱣᱟ ᱫᱤᱥ ᱦᱩᱫᱤᱥ ᱮᱢ ᱧᱟᱢᱟ ᱡᱮ ᱱᱚᱣᱟ ᱠᱚᱫᱚ ᱦᱚᱲ ᱤᱧ ᱥᱟᱶ ᱵᱟᱹᱲᱤᱡ ᱠᱚ ᱠᱟᱹᱢᱤᱭᱮᱫᱟ ᱥᱮ ᱱᱚᱣᱟ ᱠᱚ ᱤᱫᱤ ᱠᱟᱛᱮᱜ ᱤᱧ ᱵᱚᱠᱟ ᱠᱚ ᱵᱮᱱᱟᱣ ᱤᱧ ᱠᱟᱱᱟ ᱱᱚᱣᱟ ᱠᱚᱫᱚᱢ ᱵᱟᱰᱟᱭ ᱧᱟᱢᱟ ᱟᱫᱚ ᱚᱝᱠᱟ ᱫᱚ ᱵᱟᱰᱟᱭ ᱵᱟᱹᱱᱩᱜᱼᱟ ᱡᱮ ᱮᱠᱟᱞ ᱱᱚᱣᱟ ᱴᱟᱜ ᱞᱟᱭᱤᱱ ᱛᱮᱢ ᱯᱟᱲᱦᱟᱣ ᱞᱮᱝᱠᱷᱟᱱ ᱜᱮ ᱟᱢ, ᱟᱹᱰᱤ ᱪᱟᱞᱟᱠ ᱪᱩᱛᱟᱹᱨᱮᱢ ᱵᱮᱱᱟᱜᱼᱟ ᱟᱫᱚ ᱟᱢ ᱜᱮ ᱡᱩᱫᱤᱢ ᱵᱟᱲᱟᱭ ᱠᱷᱟᱱ ᱞᱟᱹᱭ ᱛᱟᱞᱟᱝ ᱢᱮ ᱠᱟᱹᱴᱤᱡ
ᱤᱧ ᱡᱮ ᱱᱤᱛ ᱫᱷᱟᱹᱵᱤᱡ ᱤᱧ ᱮᱠᱥᱯᱮᱨᱤᱭᱮᱱᱥ ᱟᱠᱟᱜᱼᱟ ᱟᱨ ᱱᱚᱣᱟ ᱚᱞᱚᱜ ᱯᱟᱲᱦᱟᱣ ᱫᱤᱠ ᱫᱤᱭᱮ ᱫᱚ ᱪᱚᱛᱩᱨᱫᱚᱭ ᱛᱮᱭᱟᱨ ᱞᱮᱠᱷᱟᱱ ᱱᱚᱣᱟ ᱡᱟᱦᱟᱸ ᱰᱤᱡᱤᱴᱮᱞ ᱡᱤᱱᱤᱥᱴᱟᱜ ᱢᱮᱱᱟᱜᱼᱟ ᱢᱮᱱᱮ ᱢᱳᱵᱟᱭᱤᱞ ᱤᱱᱴᱟᱨᱱᱴ ᱠᱚᱢᱯᱩᱴᱟᱨ ᱯᱷᱚᱨᱚᱰ ᱠᱤᱱᱛᱩ ᱵᱟᱥᱛᱚᱵ ᱨᱮ ᱡᱟᱦᱟᱸ ᱠᱚ ᱢᱟᱱᱮ ᱦᱚᱲᱠᱚ ᱮᱲᱮᱡᱚᱜ ᱫᱚᱠᱚ ᱠᱟᱛᱷᱟ ᱨᱮᱱᱟᱜ ᱪᱷᱚᱞᱛᱮ
ᱮᱠᱟᱞ ᱮᱠᱟᱞ
ᱱᱚᱣᱟ ᱠᱟᱛᱷᱟ ᱱᱚᱜᱼᱚᱭ ᱪᱷᱚᱞᱴᱟᱜ ᱢᱤᱫᱴᱮᱱ ᱢᱮᱱᱟᱜᱼᱟ ᱥᱮ ᱚᱱᱞᱟᱭᱤᱱ ᱛᱮᱢᱟᱛᱚ ᱚᱱᱞᱟᱭᱤᱱ ᱛᱮᱢᱟᱛᱚ ᱦᱚᱛᱚ ᱡᱮᱢᱚᱱ ᱦᱮᱸ ᱡᱟᱦᱟᱱᱟᱜ ᱢᱮᱥᱮᱡᱽ ᱠᱚ ᱦᱮᱡᱟᱜ ᱜᱮᱭᱟ ᱢᱤᱫᱴᱟᱝ ᱞᱮᱭᱟᱜ ᱫᱮᱭᱟ ᱠᱚ ᱟᱨ ᱤᱭᱩ ᱯᱤ ᱟᱭᱤ ᱯᱤᱱ ᱫᱮᱛᱟᱢ ᱚ ᱴᱤ ᱯᱤ ᱫᱮᱛᱟᱢ ᱚᱱᱟᱢᱟ ᱡᱟᱦᱟᱸᱭ ᱦᱳᱭᱛᱚ ᱵᱟᱝ ᱵᱟᱲᱟᱭ ᱦᱚᱲ ᱡᱩᱫᱤ ᱞᱟᱹᱭᱟ ᱡᱮᱫ ᱵᱟᱹᱧ ᱵᱟᱲᱟᱭᱟ ᱵᱟᱹᱧ ᱱᱚᱝᱠᱟᱭᱟ ᱠᱤᱱᱛᱩ ᱡᱟᱦᱟᱸᱭ ᱡᱩᱫᱤ ᱵᱮᱨᱮᱱ ᱳᱣᱟᱥᱤᱡ ᱮ ᱛᱟᱦᱮᱸᱱᱟ ᱥᱟᱭᱤᱰ ᱨᱮ ᱠᱟᱛᱷᱟ ᱠᱟᱛᱷᱟ ᱛᱮ ᱠᱟᱭᱫᱟ ᱠᱮᱫᱮᱭᱟᱭ ᱮᱠᱫᱚᱢ ᱚᱸᱰᱮ ᱜᱮᱛᱚ ᱯᱷᱨᱚᱴ ᱢᱟ ᱦᱩᱭᱱᱟ ᱛᱚ ᱥᱟᱢᱱᱟ ᱥᱟᱢᱱᱤ ᱦᱚᱸ ᱚᱱᱞᱟᱭᱤᱱ ᱛᱮ ᱦᱩᱭᱩᱜ ᱜᱮᱭᱟ ᱱᱚᱝᱠᱟ
ᱦᱳᱭ ᱚᱱᱟ ᱫᱚ ᱚᱱᱞᱟᱭᱤᱱ ᱛᱮᱦᱚᱸᱦᱳᱭᱳᱜ ᱜᱮᱭᱟ ᱚᱱᱟ ᱫᱚ ᱧᱮᱞ ᱧᱟᱢ ᱠᱟᱱ ᱜᱮᱭᱟ ᱟᱨ ᱚᱱᱟ ᱫᱚ ᱱᱤᱭᱩᱡ ᱠᱚᱨᱮ ᱦᱚᱸ ᱢᱟᱡᱷᱮ ᱢᱚᱫᱽᱫᱷᱮ ᱜᱮ ᱧᱮᱞᱚᱜ ᱜᱮᱭᱟ ᱡᱮ ᱱᱚᱝᱠᱟ ᱚᱱᱞᱟᱭᱤᱱ ᱛᱮ ᱯᱷᱚᱨᱚᱰ ᱦᱩᱭᱩᱜ ᱠᱟᱱᱟ ᱟᱨ ᱱᱚᱣᱟ ᱟᱢ ᱢᱤᱫᱴᱮᱱ ᱡᱟᱦᱟᱸ ᱠᱟᱛᱷᱟᱢ ᱞᱟᱹᱭ ᱠᱮᱫᱟ ᱦᱮᱸ ᱢᱚᱪᱟ ᱠᱟᱛᱷᱟᱛᱮ ᱡᱟᱦᱟᱸ ᱮᱲᱮ ᱱᱚᱣᱟ ᱫᱚ ᱟᱹᱰᱤ ᱥᱟᱹᱨᱤᱜᱮ ᱱᱚᱣᱟ ᱫᱚ ᱟᱵᱚ ᱚᱱᱟ ᱦᱟᱴ ᱵᱟᱡᱟᱨ ᱟᱨ ᱵᱟᱝ ᱱᱚᱣᱟ ᱟᱵᱚ ᱢᱟᱨᱟᱝ ᱵᱟᱡᱟᱨ ᱠᱚᱨᱮ ᱵᱚᱱ ᱪᱟᱞᱟᱣ ᱞᱮᱱᱠᱷᱟᱱ ᱧᱮᱞ ᱟᱵᱚᱱ ᱡᱮ ᱩᱱᱠᱩ ᱢᱚᱪᱟ ᱠᱟᱛᱷᱟᱛᱮ ᱱᱚᱝᱠᱟ ᱠᱚ ᱵᱩᱞᱟᱹᱣ ᱢᱮᱭᱟ ᱟᱨ ᱟᱢᱮ ᱵᱩᱡᱷᱟᱹᱣ ᱦᱚᱪᱚ ᱢᱮᱭᱟᱭ ᱡᱮ ᱤᱧᱟᱹᱜ ᱠᱟᱛᱷᱟ ᱜᱮ ᱥᱟᱹᱨᱤ ᱠᱟᱱᱟ
ᱦᱩᱸ ᱦᱩᱸᱸ
ᱱᱩᱱᱟᱹᱜ ᱜᱚᱱᱚᱝ ᱜᱮ ᱮᱢ ᱞᱟᱜᱟᱣᱟᱢᱟ ᱱᱚᱣᱟ ᱡᱤᱱᱤᱥ ᱨᱮᱜᱤ ᱮᱱᱠᱷᱟᱱ ᱚᱱᱟ ᱨᱮᱱᱟᱜ ᱥᱟᱹᱨᱤ ᱜᱚᱱᱚᱝ ᱫᱚ ᱦᱚᱭᱛᱚ ᱩᱱᱟᱹᱜ ᱵᱟᱝ ᱛᱟᱦᱮᱸ ᱠᱟᱱᱟ ᱠᱤᱱᱛᱩ ᱚᱱᱟᱫᱚ ᱟᱢ ᱵᱟᱫᱷᱩ ᱢᱮᱭᱟᱭ ᱟᱱᱟ ᱮᱢᱛᱮ
ᱦᱸᱻ ᱢᱟ ᱮᱱᱠᱷᱟᱱ ᱜᱚᱢᱠᱮ ᱟᱹᱰᱤ ᱥᱚᱢᱚᱭ ᱢᱟ ᱦᱩᱭᱤᱫᱤᱭᱮᱱᱟ ᱦᱩᱸ ᱦᱩᱸ ᱞᱟᱹᱭ ᱛᱟᱦᱮᱸ ᱤᱧ ᱟᱨ ᱢᱤᱫ ᱡᱮᱠᱷᱟ ᱞᱟᱝ ᱨᱚᱲ ᱠᱮᱭᱟᱞᱟᱝ
ᱟᱪᱪᱷᱟ ᱴᱷᱤᱠ ᱜᱮᱭᱟ
ᱦᱮᱸ ᱱᱤᱛᱚᱜ ᱱᱚᱰᱮᱜᱮ ᱢᱩᱪᱟᱹᱫ ᱦᱟᱛᱟᱲ ᱠᱮᱜ ᱞᱟᱝ
ᱦᱮᱸ ᱦᱮᱸ